ᱞᱟᱹᱭ ᱜᱮ᱾
ᱦᱩᱸ, ᱡᱚᱦᱟᱨ ᱜᱮ ᱡᱚᱦᱟᱨ ᱜᱮ᱾
ᱦᱩᱸ, ᱵᱮᱹᱥ ᱵᱟᱲᱟ ᱜᱮᱛᱚ?
ᱦᱮᱸ ᱱᱤᱛᱳᱜ ᱫᱚ ᱱᱟᱯᱟᱭ ᱵᱟᱲᱟ ᱜᱮ, ᱛᱟᱞᱦᱮ ᱟᱹᱵᱤᱱ ᱜᱮ ᱪᱮᱫ ᱞᱮᱠᱟ ᱢᱮᱱᱟᱜ ᱵᱤᱱᱟ?
ᱟᱹᱞᱤᱧ ᱦᱚᱸ ᱱᱟᱦᱟᱜ ᱱᱤᱭᱟᱹ ᱦᱟᱞᱮ ᱫᱚ ᱱᱟᱯᱟᱭ ᱜᱮ ᱢᱮᱱᱟᱜ ᱞᱤᱧᱟᱹ᱾ ᱡᱚᱢ ᱵᱟᱲᱟ ᱠᱚ ᱦᱩᱭᱮᱱᱟ?
ᱟᱹᱣᱨᱤ ᱜᱮ ᱡᱚᱢ ᱵᱟᱲᱟ ᱠᱚᱫᱚ ᱟᱹᱣᱨᱤᱭᱟᱜ-ᱟ᱾ ᱚᱱᱟᱜᱮ ᱟᱫᱚ ᱱᱮᱛᱟᱨ ᱨᱮ ᱫᱩᱲᱩᱵ ᱵᱟᱲᱟ ᱦᱩᱭ ᱠᱟᱱᱟ᱾ ᱟᱵᱤᱱ ᱪᱮᱫ ᱠᱚᱵᱤᱱ ᱡᱚᱢ ᱵᱟᱲᱟ ᱠᱮᱫᱟ?
ᱟᱹᱞᱤᱧ ᱫᱚ ᱱᱟᱦᱟᱜ ᱮᱭᱛᱳ ᱪᱚᱸᱫᱟ ᱦᱩᱭ ᱠᱟᱱᱟ ᱠᱟᱹᱴᱤᱡ ᱯᱚᱨᱮ ᱱᱟᱦᱟᱜ ᱡᱚᱢ ᱦᱩᱭᱩᱜ-ᱟ᱾
ᱟᱪᱪᱷᱟ ᱟᱪᱪᱷᱟ᱾
ᱦᱩᱸ᱾
ᱪᱮᱫ ᱵᱤᱱ ᱫᱟᱠᱟ ᱩᱛᱩᱭ ᱫᱟ?
ᱩᱛᱩ ᱫᱚ ᱱᱟᱦᱟᱜ ᱧᱤᱫᱟᱹ ᱵᱮᱲᱟ ᱫᱚ ᱩᱱᱟᱹᱜ ᱡᱟᱹᱥᱛᱤ ᱫᱚ ᱪᱮᱫ ᱦᱚᱸ ᱵᱟᱝ ᱦᱩᱭᱩᱜ ᱠᱟᱱᱟ᱾
ᱟᱪᱪᱷᱟ ᱟᱨ ᱫᱟᱠᱟ ᱠᱚᱫ ᱫᱟᱠᱟ ᱫᱚ ᱦᱩᱭ ᱠᱟᱱᱟ ᱥᱮ?
ᱦᱮᱸ ᱫᱟᱠᱟ ᱫᱚ ᱦᱳᱭ ᱠᱟᱱᱟ ᱱᱟᱦᱟᱜ, ᱩᱛᱩ ᱪᱚᱸᱫᱟ ᱦᱩᱭᱩᱭ ᱟᱠᱟᱱᱟ ᱟᱨ ᱠᱟᱹᱴᱤᱡ ᱯᱚᱨᱮ ᱜᱮ ᱱᱟᱦᱟᱜ ᱠᱤᱫᱩᱵ ᱟᱞᱮ᱾
ᱚ᱾
ᱧᱤᱫᱟᱹ ᱢᱟᱦᱟ ᱟᱭᱢᱟ ᱜᱮ ᱧᱤᱫᱟᱹᱣ ᱠᱟᱱᱟ᱾ ᱢᱮᱱᱠᱷᱟᱱ ᱛᱮᱦᱤᱧ ᱫᱚ ᱠᱟᱹᱴᱤᱡ ᱛᱟᱭᱚᱢ ᱧᱚᱜ ᱠᱟᱱᱟᱞᱮ ᱦᱤᱫᱩᱵᱚᱜ ᱛᱮ᱾
ᱟᱪᱪᱷᱟ ᱟᱪᱪᱷᱟ ᱦᱳᱭ ᱚᱱᱠᱟ ᱫᱚ ᱦᱩᱭᱩᱜ ᱜᱮᱭᱟ। ᱦᱮᱸ ᱤᱥᱤᱱ ᱫᱚ ᱟᱞᱮ ᱠᱚᱣᱟᱜ ᱦᱚᱸ ᱦᱩᱭ ᱟᱠᱟᱱ ᱜᱮᱭᱟ ᱟᱫᱚ ᱟᱭᱢᱟ ᱟᱭᱢᱟ ᱜᱟᱱ ᱦᱚᱲ ᱜᱮᱠᱚ ᱡᱚᱢᱮᱫ ᱛᱟᱞᱮᱭᱟ ᱟᱫᱚ ᱟᱞᱮᱜᱮ ᱦᱟᱸᱜ ᱟᱹᱣᱨᱤᱞᱮ ᱡᱚᱢᱟ᱾
ᱚ ᱟᱫᱚ ᱱᱟᱱᱟᱜ ᱮᱸ ᱞᱟᱦᱟ ᱛᱟᱭᱱᱚᱢ ᱯᱮ ᱡᱚᱢᱟ᱾
ᱦᱮᱸ᱾ ᱠᱷᱟᱱ ᱮᱢᱚᱜ ᱦᱚᱲ ᱠᱚᱦᱚᱸ ᱥᱮ ᱛᱟᱦᱮᱱ ᱞᱟᱜᱟᱜᱼᱟ, ᱡᱮ ᱡᱟᱦᱟᱸᱭ ᱡᱩᱴᱤᱡ ᱟᱹᱲᱛᱤ ᱠᱚᱭ ᱦᱟᱛᱟᱣ ᱠᱷᱟᱱ᱾
ᱦᱩᱸ ᱦᱩᱸ᱾
ᱦᱚᱭ᱾ ᱟᱹᱞᱤᱧ ᱦᱚᱸ ᱢᱟᱱᱮ ᱢᱟᱱᱮ ᱮᱢᱚᱜ ᱜᱮᱞᱤᱧ ᱦᱮᱡ ᱠᱟᱱᱟ ᱟᱫᱚ ᱟᱹᱞᱤᱧ ᱫᱚ ᱥᱮᱠᱨᱮᱴᱟᱨᱤ ᱢᱮᱱᱛᱮ ᱢᱮᱱᱟᱜ ᱞᱤᱧᱟᱹ ᱛᱚ᱾
ᱦᱮᱸ ᱦᱮᱸ᱾
ᱛᱟᱦᱞᱮ ᱚᱱᱛᱮ ᱜᱮ ᱠᱟᱹᱴᱤᱡ ᱠᱚ ᱢᱮᱛᱟᱞᱤᱧ ᱛᱟᱦᱮᱸᱱᱟ ᱱᱮᱣᱛᱟ ᱠᱚ ᱮᱢᱟᱞᱤᱧ ᱛᱟᱦᱮᱸ-ᱟ᱾ ᱛᱟᱞᱦᱮ ᱚᱱᱟ ᱠᱷᱟᱹᱛᱤᱨ ᱦᱳᱭ ᱦᱮᱡ ᱦᱩᱭ ᱟᱠᱟᱱᱟ, ᱛᱟᱦᱞᱮ ᱚᱱᱟ ᱜᱮᱠᱚ ᱢᱮᱛᱟᱜ ᱞᱤᱧᱟ ᱡᱮ ᱜᱚᱢᱠᱮ ᱟᱹᱵᱤᱱ ᱦᱚᱸ ᱛᱮᱦᱮᱧ ᱫᱚ ᱚᱸᱰᱮ ᱜᱮ ᱵᱟᱥᱟᱜ ᱵᱤᱱ ᱦᱮᱥᱮ᱾ ᱫᱚᱢᱮ ᱜᱟᱛᱮ ᱠᱚ ᱢᱮᱛᱟᱞᱤᱧᱟᱹ ᱛᱟᱞᱦᱮ ᱚᱰᱮᱜᱮᱞᱤᱧ ᱵᱟᱥᱟᱣ ᱠᱟᱱᱟ।
ᱟᱫᱚ ᱛᱮᱦᱮᱧ ᱫᱚ ᱛᱟᱦᱮᱞᱮ ᱵᱟᱵᱤᱱ ᱨᱩᱣᱟᱹᱲᱟ?
ᱵᱟᱝ ᱜᱮ ᱛᱮᱦᱮᱧ ᱫᱚ ᱚᱲᱟᱜ ᱛᱚᱫᱚ ᱵᱟᱝᱞᱤᱧ ᱨᱩᱣᱟᱹᱲᱟ᱾
ᱚ ᱛᱮᱦᱮᱧ ᱫᱚ ᱛᱟᱦᱮᱞᱮ ᱚᱱᱛᱮ ᱨᱮᱜᱮᱵᱤᱱ ᱵᱟᱥᱟᱜ ᱠᱟᱱᱟ ᱱᱟᱦᱟᱜ᱾
ᱦᱮᱸ ᱱᱚᱛᱮ ᱨᱮᱜᱮ᱾
ᱛᱟᱞᱦᱮ ᱫᱚ ᱡᱤᱞ ᱠᱚᱫᱚ ᱠᱚ ᱤᱥᱤᱱ ᱠᱟᱣᱟᱫ ᱵᱤᱱᱟ?
ᱦᱮᱸ ᱤᱥᱤᱱ ᱟᱠᱟᱫ ᱜᱮᱭᱟ ᱠᱚ ᱟᱭᱢᱟ ᱜᱟᱱ ᱫᱷᱮᱨ ᱜᱮ᱾ ᱱᱚᱜ-ᱚᱱᱟᱭ ᱠᱚ ᱨᱟᱹᱥᱠᱟᱹ ᱵᱟᱲᱟᱭ ᱫᱟᱠᱚ ᱛᱮᱦᱤᱧ ᱫᱚ ᱟᱠᱚᱣᱟᱜ ᱦᱚᱸᱛᱚ ᱪᱷᱩᱴᱤ ᱢᱮᱱᱟᱜ ᱛᱟᱠᱚᱣᱟ ᱛᱟᱦᱚᱞᱮ ᱛᱤᱦᱤᱧ ᱟᱨ ᱜᱟᱯᱟ ᱫᱚ᱾
ᱦᱮᱸ ᱦᱮᱸ᱾
ᱟᱨᱚ ᱚ-ᱚᱛᱮ ᱢᱟᱦᱟ ᱠᱷᱚᱱ ᱛᱚ ᱟᱨᱚ ᱦᱟᱸᱜ ᱪᱟᱞᱟᱜ ᱞᱟᱜᱟᱣ ᱟᱠᱚᱣᱟ ᱰᱤᱭᱩᱴᱤ ᱠᱚᱥᱮᱫ᱾
ᱦᱳᱭ ᱦᱳᱭ ᱟᱹᱵᱤᱱ ᱦᱚᱸ ᱱᱟᱦᱟᱜ ᱵᱤᱱ ᱪᱟᱞᱟᱜᱼᱟ᱾
ᱦᱳᱭ᱾
ᱡᱚᱛᱚ ᱦᱚᱲ ᱛᱚ ᱫᱤᱱ ᱫᱚ ᱪᱷᱩᱴᱤ ᱫᱚ ᱵᱟᱝᱵᱚᱱ ᱧᱟᱢᱟ᱾ ᱱᱤᱭᱟ. ᱤᱭᱟᱹ ᱵᱟᱨᱫᱤᱱ ᱜᱮ ᱥᱚᱯᱛᱟᱦᱚᱨᱮ ᱵᱟᱨ ᱫᱤᱱ ᱚᱱᱟᱜᱮ ᱱᱟᱱᱟᱜᱹ ᱤᱱᱟᱹ ᱵᱟᱨ ᱫᱤᱱ ᱜᱮ ᱡᱟ ᱜᱮ ᱧᱩ-ᱡᱚᱢ ᱟᱛᱮ ᱵᱚᱱ ᱨᱟᱹᱥᱠᱟᱹᱭᱟ᱾
ᱦᱳᱭ᱾
ᱦᱩᱸ᱾
ᱟᱪᱪᱷᱟ᱾
ᱚᱲᱟᱜ ᱦᱚᱲ ᱠᱚᱦᱚᱸ ᱠᱚ ᱵᱮᱥ ᱜᱮᱭᱟ ᱛᱟᱦᱚᱞᱮ?
ᱦᱮᱸ ᱱᱤᱛᱚᱜ ᱫᱚ ᱵᱮᱥ ᱵᱟᱲᱟ ᱜᱮ ᱟᱫᱚ ᱢᱮᱱᱱᱠᱷᱟᱱ ᱡᱟᱦᱟᱸᱭ ᱢᱮᱱᱟᱭ ᱡᱟᱦᱟᱸᱭ ᱫᱚᱠᱚ ᱞᱟᱹᱭᱟ ᱵᱟᱵᱟ ᱟᱭᱩ ᱦᱚᱲ ᱦᱮᱸᱥᱮ ᱾
ᱦᱳᱭ ᱦᱳᱭ᱾
ᱠᱟᱹᱴᱤᱪ ᱚᱥᱩᱵᱤᱫᱟ ᱧᱚᱜ ᱜᱮᱭᱟᱭ ᱩᱱᱤ ᱢᱟᱱᱮ ᱠᱟᱹᱢᱤ ᱠᱟᱹᱢᱤ ᱛᱮ ᱟᱹᱰᱤ ᱜᱮ ᱞᱟᱸᱜᱟ ᱪᱟᱵᱟ ᱟᱠᱟᱱᱟᱭ।
ᱦᱮ ᱱᱮᱛᱟᱨ ᱫᱚ ᱩᱢᱮᱨ ᱠᱚᱦᱚᱸ ᱦᱩᱭᱩ ᱟᱠᱟᱱ ᱛᱟᱭᱟ ᱥᱮ ᱟᱫᱚ ᱤᱱᱠᱟᱹ ᱫᱚ ᱱᱟᱦᱟᱸᱜ ᱦᱩᱭᱩᱜ ᱜᱮᱭᱟ।
ᱦᱮᱸ ᱟᱫᱚ ᱦᱳᱭ ᱟᱨᱠᱤ ᱮᱴᱟᱜ ᱠᱤᱪᱷᱩ ᱫᱚ ᱵᱟᱝ ᱡᱟᱸᱜᱟ ᱛᱮᱫ ᱦᱟᱹᱥᱩᱭᱮ ᱠᱟᱱᱟ ᱵᱟᱝ ᱢᱮᱱᱠᱷᱟᱱ ᱩᱱᱤ ᱡᱷᱚᱛᱚ ᱠᱤᱪᱷᱩᱮ ᱠᱟᱹᱢᱤ ᱫᱟᱲᱮᱭᱟᱜ-ᱟ ᱱᱤᱛᱚᱜ ᱦᱚᱸ᱾
ᱚᱻ
ᱨᱚᱦᱚᱭᱟᱭ ᱪᱟᱞᱟᱜ-ᱟᱭ ᱟᱲᱮ ᱠᱚᱭ ᱞᱟᱜᱟ ᱚᱲᱟᱜ ᱨᱮᱱᱟᱜ ᱠᱟᱹᱢᱤᱭᱟᱭ। ᱡᱷᱚᱛᱚ ᱠᱤᱪᱷᱩᱭ ᱠᱟᱹᱢᱤ ᱫᱟᱲᱮᱭᱟᱜ-ᱟ। ᱢᱮᱱᱠᱷᱟᱱ ᱡᱟᱸᱝᱜᱟ ᱨᱮ ᱵᱟᱡᱟᱣ ᱟᱠᱟᱱᱟ।
ᱚ ᱠᱟᱹᱢᱤ ᱥᱮᱱ ᱠᱟᱛᱮᱫ ᱜᱮ ᱛᱟᱞᱮ ᱫᱚᱭ ᱟᱠᱟᱢ ᱟᱠᱟᱱᱟ ᱱᱟᱦᱟᱸᱜ ᱡᱟᱸᱜᱟ ᱫᱚ?
ᱮᱸ ᱚᱱᱠᱟ ᱠᱟᱹᱢᱤ ᱫᱚ ᱵᱟᱝ ᱵᱟᱲᱜᱮ ᱥᱮᱫ ᱨᱮ ᱠᱟᱹᱢᱤ ᱠᱟᱱ ᱛᱟᱦᱮᱸᱱᱟ ᱚᱰᱮ ᱠᱟᱹᱴᱤᱡ ᱥᱟᱯᱷᱟᱭᱮᱫ ᱛᱟᱦᱮᱸᱜ ᱚᱸᱰᱮ ᱞᱟᱹᱭ ᱫᱟᱭ ᱡᱮ ᱱᱤᱭᱟᱹ ᱵᱟᱨ ᱫᱚ ᱚᱸᱰᱮ ᱦᱚᱛᱚᱫ ᱮ ᱨᱚᱦᱚᱭᱟ ᱦᱚᱛᱚᱫ ᱠᱚᱸᱰᱷᱟ᱾
ᱚ ᱦᱮᱸ ᱡᱟᱜᱮ ᱚᱲᱟᱜ ᱠᱚᱨᱮ ᱯᱮ ᱤᱥᱤᱱᱟ᱾ ᱦᱮᱸ ᱤᱱᱠᱟᱹ ᱵᱟᱲᱜᱮ ᱠᱚᱨᱮ ᱥᱚᱵᱽᱡᱤ ᱪᱟᱥ ᱫᱚᱦᱚᱠᱟᱜ ᱫᱚ ᱵᱷᱟᱜᱮᱭᱟ᱾
ᱦᱳᱭ ᱚᱱᱠᱟ ᱜᱮ ᱟᱛᱚ ᱠᱟᱹᱢᱤ ᱠᱟᱹᱢᱤᱛᱮ ᱠᱟᱹᱡ ᱨᱟᱹᱯᱩᱫ ᱛᱟᱦᱮᱸ ᱠᱟᱱᱟ ᱛᱟᱦᱚᱞᱮ ᱚᱱᱟᱨᱮ ᱞᱮᱵᱮᱫ ᱮᱱᱟᱭ ᱛᱟᱞᱮ ᱢᱟᱨᱟᱝ ᱩᱛᱟᱹᱨ ᱜᱮᱜᱮ ᱵᱟᱡᱟᱣ ᱟᱠᱟᱱ ᱜᱮᱭᱟᱭ ᱛᱚ ᱚᱱᱟᱜᱮ ᱨᱟᱱ ᱵᱟᱲᱟ ᱦᱩᱭᱩᱜ ᱠᱟᱱᱟ ᱱᱤᱛᱚᱜ ᱫᱚ᱾
ᱟᱫᱚ ᱛᱟᱦᱚᱞᱮ ᱱᱤᱛᱚᱜ ᱫᱚ ᱪᱮᱫ ᱞᱮᱠᱟ ᱢᱮᱱᱟᱭᱟ ᱵᱮᱥ ᱧᱚᱜ ᱠᱟᱱᱟᱭ?
ᱦᱮᱸ ᱱᱤᱛᱚᱜ ᱫᱚ ᱵᱮᱥ ᱧᱚᱜ ᱠᱟᱱ ᱜᱮᱭᱟᱭ᱾
ᱚ ᱛᱟᱦᱚᱞᱮ ᱢᱮᱨᱚᱢ ᱜᱩᱯᱤ ᱠᱚᱯᱮ ᱠᱳᱞᱮ ᱠᱟᱱᱟ ᱥᱮ ᱵᱟᱝᱟ?
ᱵᱟᱝ ᱜᱮ ᱢᱮᱨᱚᱢ ᱜᱩᱯᱤ ᱫᱚ ᱟᱹᱞᱤᱧ ᱜᱮᱞᱤᱧ ᱪᱟᱞᱟᱜ ᱜᱮᱭᱟ᱾ ᱥᱩᱨ ᱨᱮ ᱦᱟᱸᱜ ᱵᱤᱨ ᱢᱮᱱᱟᱜ ᱛᱟᱞᱮᱭᱟ ᱛᱚ᱾ ᱛᱟᱦᱚᱞᱮ ᱚᱱᱟ ᱵᱤᱨ ᱨᱮᱜᱮ ᱤᱫᱤ ᱠᱟᱠᱚ ᱦᱩᱭᱩᱜ-ᱟ ᱟᱨ ᱯᱟᱞᱦᱟ ᱠᱚ ᱢᱟᱜ ᱵᱟᱲᱟᱠᱚ ᱦᱩᱭᱩᱜ ᱜᱮᱭᱟ᱾
ᱟᱨ ᱰᱤᱭᱩᱴᱤ ᱠᱚᱫᱚ ᱛᱟᱦᱚᱞᱮ ᱛᱤᱱ ᱡᱚᱠᱷᱚᱡ ᱵᱮᱱ ᱪᱟᱞᱟᱜ-ᱟ ᱛᱟᱨᱟᱥᱤᱧ ᱥᱮᱫ ᱛᱮ ᱢᱮᱨᱚᱢ ᱫᱚᱵᱮᱱ ᱜᱩᱯᱤ ᱠᱚᱣᱟ᱾
ᱵᱟᱝᱜᱮ ᱟᱫᱚ ᱟᱹᱞᱤᱧ ᱫᱚ ᱦᱟᱸᱜ ᱚᱱᱠᱟ ᱰᱤᱭᱩᱴᱤ ᱫᱚ ᱵᱟᱝ ᱛᱟᱦᱮᱱ ᱛᱟᱹᱞᱤᱧᱟ᱾
ᱚ ᱫᱤᱱ ᱫᱚ ᱟᱨᱠᱤ ᱵᱟᱭ ᱛᱟᱦᱮᱱ ᱛᱟᱵᱤᱱᱟ᱾
ᱵᱟᱝ ᱟᱫᱚ ᱟᱹᱞᱤᱧ ᱫᱚ ᱚᱠᱟ ᱥᱚᱢᱚᱭ ᱮᱸ ᱰᱮ ᱱᱟᱭᱤᱴ ᱰᱤᱭᱩᱴᱤ ᱟᱫᱚ ᱚᱠᱟ ᱥᱚᱢᱚᱭ ᱫᱚ ᱥᱤᱧ ᱵᱮᱲᱟ ᱰᱤᱭᱩᱴᱤ ᱯᱟᱲᱟᱜ ᱛᱟᱹᱞᱤᱧᱟ ᱟᱨ ᱚᱠᱟ ᱥᱚᱢᱚᱭ ᱫᱚ ᱧᱤᱫᱟᱹ ᱵᱮᱲᱟ ᱦᱚᱸ ᱯᱟᱲᱟᱜ ᱛᱟᱹᱞᱤᱧᱟ᱾
ᱚᱻ
ᱟᱨ ᱵᱤᱨ ᱠᱚᱥᱮᱫ ᱛᱟᱦᱚᱞᱮ ᱟᱯᱮ ᱥᱮᱫ ᱫᱚ ᱵᱤᱨ ᱜᱮᱭᱟ ᱥᱮ ᱥᱮ ᱪᱮᱫ ᱞᱮᱠᱟ?
ᱦᱮᱸ ᱦᱮᱸ ᱟᱞᱮ ᱥᱮᱫ ᱵᱤᱨ ᱢᱮᱱᱟᱜ ᱟᱠᱟᱜ ᱜᱮᱭᱟ ᱱᱟᱦᱟᱸᱜ᱾ ᱟᱹᱞᱤᱧ ᱦᱚᱸ ᱢᱮᱨᱚᱢ ᱜᱩᱯᱤ ᱠᱚᱫᱚᱞᱤᱧ ᱪᱟᱞᱟᱜ ᱜᱮᱭᱟ, ᱱᱚᱣᱟ ᱥᱩᱨ ᱠᱚᱨᱮ ᱵᱤᱨ ᱚᱠᱟ ᱦᱤᱞᱳᱜ ᱠᱟᱹᱢᱤ ᱠᱚ ᱵᱟᱭ ᱛᱟᱦᱮᱱᱟ᱾
ᱛᱟᱦᱞᱮ ᱵᱤᱨ ᱠᱚᱨᱮ ᱫᱚ ᱞᱟᱹᱭ ᱟᱠᱚ ᱥᱮ ᱵᱤᱨ ᱫᱤᱥᱚᱢ ᱥᱮᱫ ᱫᱚ ᱢᱟᱱᱮ ᱳᱫ ᱠᱚ ᱯᱩᱴᱠᱟᱹ ᱠᱚ ᱫᱚᱢᱮ ᱠᱚ ᱧᱟᱢᱚᱜ ᱜᱮᱭᱟ ᱥᱮ ᱪᱮᱫ?
ᱦᱮᱸ ᱟᱞᱮ ᱥᱮᱫ ᱫᱚ ᱫᱚᱢᱮᱜ ᱜᱮ ᱢᱮᱱᱟᱜ-ᱟ, ᱟᱞᱮ ᱫᱚ ᱚᱱᱠᱟ ᱫᱤᱱ ᱜᱮ ᱧᱟᱢ ᱞᱮᱠᱷᱟᱱ ᱜᱮᱞᱮ ᱟᱹᱜᱩᱭ ᱜᱮᱭᱟ, ᱟᱞᱮ ᱚᱱᱟ ᱠᱚᱫᱚ ᱡᱚᱢ ᱵᱟᱲᱟ ᱦᱩᱭᱩᱜ ᱜᱮᱭᱟ ᱟᱞᱮ ᱫᱚ ᱱᱟᱦᱟᱸᱜ᱾ ᱵᱤᱨ ᱫᱤᱥᱚᱢ ᱦᱚᱲ ᱫᱚ ᱚᱱᱟ ᱠᱚᱫᱚ ᱠᱚ ᱧᱮᱞ ᱟᱠᱟᱫ ᱜᱮᱭᱟ ᱡᱚᱢ ᱜᱮᱭᱟ ᱠᱚ ᱫᱤᱱ ᱞᱮᱠᱟ ᱜᱮ᱾ ᱵᱤᱨ ᱨᱮᱢ ᱪᱟᱞᱟᱣ ᱞᱮᱱᱠᱷᱟᱱ ᱜᱮ ᱧᱟᱢᱚᱜ-ᱟ ᱱᱟᱦᱟᱸᱜ ᱱᱮᱛᱟᱨ ᱡᱟᱹᱯᱩᱫ ᱫᱤᱱ ᱫᱚ ᱟᱨᱦᱚᱸ ᱡᱟᱹᱥᱛᱤ᱾ ᱡᱟᱹᱥᱛᱤ ᱜᱮ᱾
ᱟᱪᱪᱷᱟ ᱟᱪᱪᱷᱟ ᱡᱟᱦᱟᱸ ᱫᱚᱠᱚ ᱞᱟᱹᱭᱟ ᱢᱤᱫᱴᱮᱱ ᱫᱚ ᱦᱩᱭᱩᱜ ᱠᱟᱱᱟ ᱛᱚᱨᱢᱟᱞ ᱳᱫ ᱚᱱᱟ ᱵᱤᱱ ᱧᱮᱞ ᱟᱠᱟᱫ ᱜᱮᱭᱟ ᱥᱮ?
ᱵᱟᱝ ᱱᱟᱦᱟᱜ ᱟᱸᱡᱚᱢ ᱫᱚᱞᱤᱧ ᱟᱸᱡᱚᱢ ᱟᱠᱟᱜᱼᱟ ᱟᱫᱚ ᱧᱮᱞ ᱫᱚ ᱵᱟᱝ ᱦᱩᱭ ᱟᱠᱟᱱᱟ ᱾
ᱟᱪᱪᱷᱟ ᱚᱱᱟ ᱫᱚ ᱞᱮᱸᱡᱮᱨ ᱜᱮᱭᱟ ᱵᱩᱡ ᱫᱟᱹᱧ ᱚᱱᱟ ᱫᱚ ᱧᱮᱞ ᱞᱮᱠᱷᱟᱱ ᱜᱮᱵᱤᱱ ᱵᱩᱡᱽ ᱫᱟᱲᱮᱭᱟᱜᱼᱟ ᱡᱮ ᱚᱱᱟ ᱫᱚ ᱛᱚᱨᱢᱟᱞ ᱩᱫᱽ ᱠᱟᱱᱟ ᱦᱮᱸᱥᱮ ᱾
ᱚ ᱟᱫᱚ ᱡᱚᱢ ᱫᱚᱠᱚ ᱡᱚᱢ ᱜᱮᱭᱟ ᱛᱟᱦᱚᱞᱮ ᱾
ᱦᱮᱸ ᱚᱱᱟ ᱠᱚ ᱡᱚᱢ ᱜᱮᱭᱟ ᱩᱛᱩ ᱠᱟᱛᱮᱫ ᱠᱚ ᱡᱚᱢᱟ ᱾ ᱞᱟᱜ ᱠᱟᱛᱮ ᱠᱚ ᱡᱚᱢᱟ ᱞᱟᱜ ᱠᱟᱛᱮ ᱜᱮ ᱟᱹᱞᱤᱧ ᱫᱚ ᱡᱟᱹᱥᱛᱤ ᱜᱮ ᱥᱤᱵᱤᱞ ᱞᱤᱧᱟᱹ ᱩᱛᱩ ᱛᱮᱫᱚ ᱚᱱᱠᱟ ᱫᱚ ᱵᱟᱝ ᱞᱮᱹᱡᱮᱨ ᱧᱚᱜ ᱜᱮᱭᱟ ᱾
ᱚ ᱦᱩᱸ ᱦᱩᱸ
ᱚᱱᱮ ᱯᱩᱴᱠᱟᱹ ᱦᱟᱞᱟᱝ ᱠᱚᱵᱤᱱ ᱪᱟᱞᱟᱣ ᱵᱟᱲᱟ ᱠᱟᱱᱟ ᱥᱮ ᱾
ᱦᱮᱸ ᱪᱟᱞᱟᱣ ᱵᱟᱲᱟ ᱟᱠᱟᱱᱟ ᱞᱤᱧᱟ ᱦᱟᱞᱟᱝ ᱟᱹᱜᱩ ᱵᱟᱲᱟ ᱟᱠᱟᱜ ᱠᱚᱜᱮᱭᱟ ᱞᱤᱧ ᱩᱛᱩ ᱠᱟᱛᱮᱫ ᱡᱚᱢ ᱦᱩᱭ ᱠᱟᱱᱟ ᱥᱤᱵᱤᱞ ᱜᱮᱭᱟ ᱠᱚ ᱾
ᱟᱪᱪᱷᱟ ᱛᱟᱦᱚᱞᱮ ᱢᱟᱱᱮ ᱯᱩᱴᱠᱟᱹ ᱫᱚ ᱪᱮᱫ ᱞᱮᱠᱟᱱ ᱡᱟᱭᱜᱟ ᱨᱮᱠᱚ ᱛᱟᱦᱮᱱ ᱜᱮᱭᱟ ᱾
ᱟᱹᱞᱤᱧ ᱫᱚ ᱱᱟᱜ ᱩᱱᱟᱹᱜ ᱟᱹᱰᱤ ᱫᱤᱱ ᱠᱷᱚᱱ ᱵᱟᱝᱞᱤᱧ ᱥᱮᱱ ᱟᱠᱟᱱᱟ ᱟᱫᱚ ᱵᱟᱝᱞᱤᱧ ᱞᱟᱹᱭ ᱫᱟᱲᱮᱭᱟᱜ ᱠᱟᱱᱟ ᱾ ᱠᱟᱹᱴᱤᱡ ᱦᱩᱰᱤᱧ ᱧᱚᱜ ᱨᱮᱞᱤᱧ ᱪᱟᱞᱟᱣ ᱞᱮᱱᱟ ᱯᱩᱴᱠᱟᱹ ᱦᱟᱞᱟᱝ ᱫᱚ ᱟᱫᱚ ᱱᱤᱛᱚᱝ ᱫᱚ ᱵᱟᱝᱞᱤᱧ ᱞᱟᱹᱭ ᱫᱟᱲᱮᱭᱟᱜ ᱠᱟᱱᱟ ᱚᱠᱟ ᱞᱮᱠᱟᱱ ᱡᱟᱭᱜᱟ ᱨᱮᱠᱚ ᱧᱟᱢᱚᱜᱼᱟ ᱱᱮᱛᱟᱨ ᱫᱚ ᱾ ᱵᱟᱵᱟᱭᱳ ᱛᱟᱠᱚ ᱢᱟ ᱛᱟᱠᱚ ᱜᱮ ᱫᱤᱫᱤ ᱛᱟᱠᱚ ᱜᱮᱠᱚ ᱦᱟᱸᱜ ᱠᱚ ᱪᱟᱞᱟᱣ ᱵᱟᱲᱟ ᱠᱟᱱᱟ ᱛᱚ ᱾ ᱟᱫᱚ ᱟᱹᱞᱤᱧ ᱟᱹᱰᱤ ᱫᱤᱱ ᱧᱚᱜ ᱨᱮᱞᱤᱧ ᱪᱟᱞᱟᱣ ᱠᱟᱱᱟ ᱟᱫᱚ ᱵᱟᱝᱞᱤᱧ ᱞᱟᱹᱭ ᱫᱟᱲᱮᱭᱟ ᱵᱤᱱ ᱠᱟᱱᱟ ᱱᱟᱦᱟᱜ ᱾ ᱚᱠᱟ ᱞᱮᱠᱟᱱ ᱡᱟᱭᱜᱟ ᱨᱮᱠᱚ ᱛᱟᱦᱮᱱᱟ ᱾
ᱟᱪᱪᱷᱟ ᱟᱪᱪᱷᱟ ᱢᱟᱱᱮ ᱩᱱᱠᱩ ᱫᱚ ᱵᱤᱨ ᱫᱷᱟᱨᱮ ᱫᱷᱟᱨᱮ ᱛᱮᱦᱚᱸ ᱠᱚ ᱛᱟᱦᱮᱱ ᱜᱮᱭᱟ ᱦᱮᱸᱥᱮ ᱾
ᱦᱮᱸ
ᱡᱟᱦᱟᱸ ᱠᱟᱹᱴᱤᱡ ᱠᱟᱹᱴᱤᱡ ᱡᱷᱩᱲ ᱠᱚ ᱛᱟᱦᱮᱱᱟ ᱚᱸᱰᱮ ᱠᱚ ᱛᱟᱦᱮᱱ ᱜᱮᱭᱟ ᱚᱱᱟ ᱡᱷᱩᱲ ᱫᱷᱟᱨᱮ ᱨᱮ ᱡᱷᱩᱲ ᱨᱮᱫᱚ ᱵᱟᱝ ᱾ ᱟᱨ ᱵᱤᱨ ᱵᱷᱤᱛᱤᱨ ᱨᱮᱦᱚᱸ ᱠᱚ ᱛᱟᱦᱮᱱ ᱜᱮᱭᱟ ᱚᱱᱟ ᱦᱚᱸ ᱡᱷᱩᱲ ᱫᱷᱟᱨᱮ ᱠᱚᱨᱮ ᱡᱟᱦᱟᱸ ᱞᱟᱹᱴᱩ ᱧᱚᱜ ᱡᱷᱩ ᱫᱷᱩᱲᱮᱢ ᱧᱮᱞᱟ ᱚᱱᱟ ᱫᱷᱟᱨᱮ ᱨᱮᱠᱚ ᱛᱟᱦᱮᱱᱟ ᱟᱨ ᱩᱱᱠᱩ ᱫᱚ ᱡᱟᱹᱥᱛᱤ ᱫᱚ ᱵᱟᱹᱞᱤ ᱧᱚᱜ ᱡᱟᱭᱜᱟ ᱨᱮᱠᱚ ᱩᱰᱠᱚᱜ-ᱟ ᱯᱩᱴᱠᱟᱹ ᱫᱚ ᱾
ᱚ ᱡᱟᱦᱟᱸ ᱴᱷᱮᱱ ᱫᱚ ᱦᱟᱥᱟ ᱠᱟᱹᱴᱤᱡ ᱞᱟᱹᱵᱤᱫ ᱧᱚᱜ ᱜᱮᱭᱟ ᱾
ᱦᱮᱸ
ᱟᱨ ᱟᱹᱵᱤᱱ ᱵᱤᱱ ᱧᱮᱞ ᱫᱟᱲᱮᱭᱟᱜ-ᱟ ᱡᱮ ᱚᱱᱟ ᱥᱩᱨ ᱠᱚᱨᱮ ᱜᱮ ᱾ ᱡᱩᱫᱤ ᱯᱩᱴᱠᱟᱹ ᱠᱚ ᱛᱟᱦᱮᱸ ᱠᱟᱱᱟ ᱞᱟᱦᱟᱛᱮ ᱛᱟᱦᱚᱞᱮ ᱩᱱᱠᱩ ᱫᱚᱠᱚ ᱚᱴᱮᱡ ᱠᱚᱜ-ᱟ ᱦᱮᱸ ᱥᱮ ᱩᱱᱠᱩ ᱚᱴᱮᱡ ᱠᱟᱛᱮ ᱚᱱᱟ ᱥᱩᱨ ᱠᱚᱨᱮ ᱠᱚ ᱚᱢᱚᱱ ᱠᱚᱜ-ᱟ ᱟᱨᱚ ᱾ ᱟᱨ ᱵᱤᱱ ᱧᱮᱞ ᱫᱟᱲᱮᱭᱟᱜ-ᱟ ᱡᱟᱦᱟᱸ ᱴᱷᱮᱱ ᱯᱩᱴᱠᱟᱹ ᱠᱚ ᱛᱟᱦᱮᱱᱟ ᱚᱸᱰᱮ ᱫᱚ ᱵᱤᱱᱫᱤ ᱜᱮᱱᱟᱜ ᱞᱮᱠᱟ ᱠᱟᱴ ᱠᱚᱢ ᱠᱚᱢ ᱛᱟᱦᱮᱱᱟ ᱵᱤᱱᱫᱤ ᱜᱟᱱᱟᱜ ᱵᱮᱱ ᱧᱮᱞ ᱟᱠᱟᱜ ᱜᱮᱭᱟ ᱥᱮ ᱾
ᱦᱮᱸ ᱦᱮᱸ ᱟᱫᱚ ᱛᱟᱦᱚᱞᱮ ᱧᱮᱞ ᱠᱟᱛᱮᱜ ᱵᱩᱡᱩᱜᱚᱜ-ᱟ ᱡᱮ ᱱᱚᱰᱮ ᱫᱚᱠᱚ ᱛᱟᱦᱮᱸ ᱠᱟᱱᱟ ᱢᱮᱱᱛᱮ ᱾
ᱦᱮᱸ ᱟᱨ ᱵᱟᱝ ᱜᱮ ᱟᱢ ᱡᱟᱦᱟᱸ ᱴᱷᱮᱡ ᱵᱤᱱᱫᱤ ᱜᱟᱱᱚᱜ ᱞᱮᱠᱟᱢ ᱧᱮᱞ-ᱟ ᱾ ᱚᱸᱰᱮ ᱟᱢ ᱠᱟᱹᱴᱤᱡ ᱪᱩᱞᱩᱝ ᱦᱚᱴᱚᱨ ᱞᱮᱠᱷᱟᱱ ᱜᱮ ᱠᱟᱰᱮᱡ ᱠᱚᱛᱮ ᱟᱢ ᱚᱸᱰᱮ ᱜᱮᱢ ᱧᱟᱢ ᱠᱚᱣᱟ ᱵᱟᱨᱭᱟ ᱯᱮᱭᱟ ᱜᱟᱱ ᱾
ᱚ ᱚᱱᱠᱷᱟᱱ ᱡᱟᱭᱜᱟ ᱠᱚᱨᱮ ᱫᱚ ᱛᱟᱦᱚᱞᱮ ᱠᱚ ᱛᱟᱦᱮᱱ ᱜᱮᱭᱟ ᱾
ᱦᱮᱸ
ᱟᱹᱞᱤᱧ ᱫᱚ ᱦᱟᱸᱜ ᱱᱤᱛᱚᱝ ᱫᱚ ᱵᱟᱝᱞᱤᱧ ᱪᱟᱞᱟᱣ ᱚᱱᱟᱛᱮ ᱟᱫᱚ ᱩᱱᱟᱹᱜ ᱫᱚ ᱦᱟᱸᱜ ᱵᱟᱝᱞᱤᱧ ᱞᱟᱹᱭ ᱫᱟᱲᱮᱭᱟᱜ ᱠᱟᱱᱟ ᱚᱠᱟ ᱞᱮᱠᱟ ᱨᱮᱠᱚ ᱧᱟᱢᱚᱜ-ᱟ᱾ ᱡᱚᱠᱷᱚᱱ ᱦᱩᱰᱤᱧ ᱛᱟᱦᱮᱸ ᱞᱮᱱᱟ ᱛᱚᱠᱷᱚᱱ ᱫᱚ ᱵᱟᱵᱟ ᱟᱭᱳ ᱛᱟᱠᱚ ᱥᱟᱶ ᱪᱟᱞᱟᱣ ᱦᱩᱭ ᱠᱟᱱ ᱜᱮᱭᱟ ᱯᱩᱴᱠᱟᱹ ᱦᱟᱞᱟᱝ ᱾ ᱠᱟᱹᱴᱤᱡ ᱨᱟᱹᱥᱠᱟᱹ ᱧᱚᱜ ᱜᱮ ᱵᱩᱡᱷᱟᱹᱜ-ᱟ᱾
ᱟᱨ ᱡᱟᱦᱟᱸ ᱠᱚᱨᱮ ᱡᱟᱦᱟᱸ ᱞᱮᱠᱟᱛᱮ ᱫᱟᱜ ᱞᱤᱸᱜᱤ ᱟᱥᱮ ᱚᱱᱟ ᱚᱱᱟ ᱚᱱᱟ ᱫᱷᱟᱨᱮ ᱡᱩᱫᱤ ᱠᱚ ᱛᱟᱦᱮᱱᱟ ᱾ ᱚᱱᱟ ᱫᱷᱟᱨᱮ ᱫᱚ ᱯᱩᱨᱟᱹ ᱯᱩᱨᱟᱹ ᱵᱤᱱ ᱧᱮᱞ ᱩᱨᱩᱢ ᱫᱟᱲᱮᱭᱟ ᱠᱚᱣᱟ ᱡᱮ ᱱᱚᱸᱰᱮ ᱫᱚ ᱯᱩᱴᱠᱟᱹ ᱢᱮᱱᱟᱭᱟ ᱾ ᱫᱟᱜ ᱞᱤᱸᱜᱤᱱ ᱫᱷᱟᱨᱮ ᱛᱮᱫᱚ ᱯᱩᱨᱟᱹ ᱟᱠᱚ ᱪᱮᱛᱟᱱ ᱠᱷᱚᱱ ᱫᱚ ᱵᱟᱹᱞᱤ ᱠᱚ ᱚᱪᱚᱜ ᱠᱚᱜ-ᱟ ᱥᱮ
ᱦᱮᱸᱻ ᱦᱮᱸ᱾
ᱛᱟᱦᱚᱞᱮ ᱯᱩᱨᱟᱹ ᱴᱷᱟᱢ ᱴᱷᱟᱢ ᱠᱚ ᱧᱮᱞ ᱧᱟᱢᱚᱜ-ᱟ ᱡᱮ ᱱᱚᱰᱮ ᱫᱚ ᱯᱚᱴ ᱠᱚ ᱛᱟᱦᱮᱸ ᱠᱟᱱᱟ ᱥᱮ ᱢᱮᱱᱟᱜ ᱠᱚᱣᱟ ᱱᱩᱠᱩ ᱱᱚᱰᱮ ᱧᱮᱞᱚᱜ ᱠᱟᱱᱟ ᱠᱚ᱾
ᱦᱳᱭ᱾ ᱟᱹᱵᱤᱱ ᱫᱚᱵᱮᱱ ᱥᱮᱱ ᱵᱟᱲᱟ ᱟᱠᱟᱱᱟ ᱯᱩᱴᱠᱟᱹ ᱦᱟᱞᱟᱝ?
ᱦᱮᱸ ᱦᱮᱸ ᱥᱮᱱ ᱵᱟᱲᱟ ᱟᱠᱟᱱ ᱜᱮᱭᱟᱞᱤᱧ ᱱᱚᱜ-ᱚᱭ ᱛᱚ ᱦᱚᱞᱟ ᱞᱤᱧ ᱥᱮᱱ ᱞᱮᱱᱟ ᱢᱤᱫ ᱜᱷᱟᱹᱲᱤᱡ, ᱟᱹᱜᱩ ᱠᱟᱜ ᱟᱹᱜᱩ ᱠᱟᱜ ᱠᱚᱣᱟ ᱞᱤᱧ ᱫᱷᱮᱨ ᱧᱚᱜ ᱜᱮ, ᱛᱟᱦᱚᱞᱮ ᱯᱩᱴᱠᱟᱹ ᱞᱮᱴᱟ ᱵᱤᱱ ᱡᱚᱢ ᱵᱟᱲᱟ ᱠᱟᱜ ᱜᱮᱭᱟ ᱥᱮ?
ᱦᱮᱸ ᱡᱚᱢ ᱵᱟᱲᱟ ᱦᱩᱭ ᱠᱟᱱ ᱜᱮᱭᱟ᱾
ᱟᱹᱰᱤ ᱥᱮᱫᱟᱭ ᱨᱮ ᱥᱮ ᱱᱮᱛᱟᱨ ᱧᱚᱜ ᱜᱮ,
ᱱᱮᱛᱟᱨ ᱧᱚᱜ ᱜᱮ, ᱠᱤᱪᱷᱩ ᱫᱤᱱ ᱜᱮ ᱪᱟᱞᱟᱣ ᱦᱩᱭ ᱞᱮᱱᱟ᱾ ᱚᱻ ᱦᱮᱸ ᱥᱤᱵᱤᱞ ᱫᱚ ᱥᱤᱵᱤᱞ ᱜᱮᱭᱟ ᱟᱞᱮ ᱠᱚᱦᱚᱸ ᱞᱮ ᱡᱚᱢ ᱵᱟᱲᱟᱭ ᱜᱮᱭᱟ ᱢᱟᱡᱷᱮ ᱢᱚᱫᱽᱫᱷᱮ ᱫᱚ᱾ ᱵᱤᱨ ᱫᱤᱥᱚᱢ ᱦᱚᱲ ᱛᱚ ᱟᱫᱚ ᱚᱱᱟ ᱯᱩᱴᱠᱟᱹ ᱠᱚᱫᱚ ᱡᱚᱢ ᱦᱩᱭᱩᱜ ᱜᱮᱭᱟ ᱦᱟᱸᱜ᱾
ᱦᱮᱸ ᱫᱚᱢᱮ ᱠᱚ ᱥᱤᱵᱤᱞᱟ ᱟᱨᱚ ᱡᱟᱦᱟᱸᱭ ᱵᱟᱵᱟ ᱟᱭᱳ ᱦᱚᱲ ᱴᱟᱜ ᱢᱮᱱᱟᱭᱟ ᱩᱱᱤ ᱩᱱᱤ ᱡᱩᱫᱤ ᱵᱷᱟᱞᱤ ᱜᱮ ᱛᱟᱦᱮᱸ ᱠᱚᱜ-ᱟᱭ,
ᱦᱮᱸ᱾
ᱛᱟᱦᱚᱞᱮ ᱩᱱᱤ ᱫᱚ ᱪᱟᱞᱟᱣ ᱠᱚᱜ-ᱟᱭ ᱵᱤᱨ ᱥᱮᱫ ᱦᱮᱸᱥᱮ ᱟᱨ ᱢᱮᱨᱚᱢ ᱜᱩᱯᱤ ᱜᱩᱯᱤ ᱛᱮ, ᱦᱟᱞᱟᱝ ᱜᱮ ᱟᱹᱜᱩ ᱠᱮᱠᱚ ᱠᱮᱭᱟᱭ ᱫᱷᱟᱹᱨ ᱧᱚᱜ ᱜᱮ ᱟᱨ ᱟᱹᱨᱩᱵ ᱥᱟᱵᱟ ᱠᱟᱛᱮᱫ ᱟᱹᱠᱷᱨᱤᱧ ᱤᱫᱤ ᱤᱫᱤ ᱠᱚᱜᱮᱭᱟ᱾
ᱦᱮᱸ ᱱᱮᱛᱟᱨ ᱢᱟ ᱦᱟᱴ ᱵᱟᱡᱟᱨ ᱠᱚᱨᱮ ᱦᱚᱸᱠᱚ ᱧᱮᱞᱚᱜ ᱜᱮᱭᱟ ᱯᱩᱴᱠᱟᱹ ᱠᱚ ᱟᱹᱠᱷᱨᱤᱧᱚᱜ ᱠᱚ ᱜᱮᱭᱟ᱾
ᱦᱩᱸ ᱱᱮᱛᱟᱨ ᱫᱚ ᱩᱱᱠᱩ ᱦᱚᱸᱠᱚ ᱟᱫ ᱪᱟᱵᱟᱭᱮᱱᱟ ᱦᱟᱸᱜ,
ᱦᱩᱸᱻ ᱦᱩᱸ ᱟᱫᱚᱜ ᱠᱟᱱᱟ ᱠᱚ ᱱᱟᱦᱟᱜ ᱱᱮᱛᱟᱨ ᱫᱚ ᱩᱱᱟᱹᱜ ᱡᱟᱹᱥᱛᱤ ᱫᱚ ᱵᱟᱝᱠᱚ ᱧᱟᱢᱚᱜ ᱠᱟᱱᱟ ᱞᱟᱦᱟ ᱥᱮᱫᱟᱭ ᱡᱟᱦᱟᱸ ᱞᱮᱠᱟ ᱠᱚ ᱧᱟᱢᱚᱜ ᱛᱟᱦᱮᱸᱫ ᱵᱟᱵᱟᱭᱩ ᱛᱟᱠᱚ ᱜᱚᱞᱯᱚᱧ ᱟᱸᱡᱚᱢ ᱟᱠᱟᱫ ᱠᱚᱣᱟ᱾ ᱠᱚ ᱞᱟᱹᱭ ᱛᱟᱦᱮᱸᱫ ᱥᱮᱫᱟᱭ ᱫᱚ ᱵᱟᱝᱢᱟ ᱫᱚᱢᱮ ᱠᱚ ᱧᱟᱢᱚᱜ ᱛᱟᱦᱮᱸᱫ᱾ ᱟᱫᱚ ᱱᱟᱦᱟᱜ ᱱᱤᱛ ᱟᱫᱚ ᱩᱱᱟᱹᱜ ᱡᱟᱹᱥᱛᱤ ᱫᱚ ᱵᱟᱝᱠᱚ ᱧᱟᱢᱚᱜ ᱠᱟᱱᱟ ᱮᱱᱦᱚᱸ ᱦᱮᱱᱟᱜ ᱠᱚᱜᱮᱭᱟ ᱵᱤᱨ ᱫᱤᱥᱚᱢ ᱦᱚᱲ ᱛᱚ ᱟᱫᱚ ᱟᱫ ᱫᱚ ᱵᱟᱠᱚ ᱟᱫ ᱩᱛᱟᱹᱨ ᱟᱠᱟᱱᱟ, ᱱᱟᱦᱟᱜ ᱠᱚ ᱠᱚᱢ ᱟᱠᱟᱱᱟ᱾
ᱦᱳᱭ ᱮᱠᱫᱚᱢ ᱜᱮ ᱡᱟᱦᱟᱸ ᱟᱨᱚ ᱢᱮᱨᱚᱢ ᱜᱩᱯᱤ ᱜᱩᱯᱤ ᱛᱮ, ᱡᱤᱞ ᱠᱚᱠᱚ ᱧᱮᱞ ᱧᱟᱢᱚᱜ-ᱟ, ᱠᱩᱞᱟᱹᱭ ᱠᱚ ᱨᱩᱰᱟᱹ ᱠᱚ᱾
ᱦᱮᱸ ᱦᱮᱸ ᱧᱮᱞ ᱫᱚᱠᱚ ᱧᱮᱞᱚᱜ-ᱟ ᱟᱫᱚ ᱱᱮᱛᱟᱨ ᱫᱚ ᱱᱟᱦᱟᱜ ᱠᱚ ᱠᱚᱢ ᱧᱚᱜ ᱟᱠᱟᱱᱟ ᱩᱱᱠᱩ ᱠᱚᱦᱚᱸ᱾
ᱦᱮᱸ᱾
ᱩᱱᱟᱹᱜ ᱵᱟᱝ ᱠᱚ ᱧᱟᱢᱚᱜᱚᱜ ᱠᱟᱱᱟ ᱵᱟᱝ ᱠᱚ ᱧᱮᱞᱚᱜᱚᱜ ᱠᱟᱱᱟ ᱦᱮᱱᱟᱜ ᱠᱚᱣᱟ ᱦᱚᱭᱛᱚ ᱠᱟᱹᱴᱤᱡ, ᱤᱵᱤᱨ ᱵᱷᱤᱛᱤᱨ ᱥᱮᱫ ᱧᱚᱜ ᱨᱮ ᱱᱚᱝᱠᱟ ᱵᱟᱭᱨᱮ ᱥᱮᱫ ᱥᱮ ᱯᱷᱟᱸᱠ ᱥᱮᱫ ᱫᱚ ᱵᱟᱝᱠᱚ ᱩᱰᱩᱠᱚᱜ ᱠᱟᱱᱟ ᱦᱟᱸᱜ ᱩᱱᱠᱩ ᱡᱤᱵᱽ ᱡᱤᱭᱟᱹᱞᱤ ᱠᱚᱦᱚᱸ ᱩᱱᱟᱹᱜ ᱜᱮ ᱱᱮᱛᱟᱨ ᱫᱚ,
ᱦᱩᱸ ᱵᱟᱝᱠᱚ ᱧᱮᱞ ᱵᱟᱲᱟᱜ-ᱟ ᱱᱮᱛᱟᱨ ᱫᱚ ᱟᱹᱰᱤ ᱮᱠᱫᱚᱢ ᱜᱮᱠᱚ ᱟᱫ ᱪᱟᱵᱟ ᱟᱠᱟᱱᱟ᱾ ᱟᱨ ᱚᱱᱠᱟ ᱚᱱᱮ ᱱᱮᱛᱟᱨ ᱫᱚ ᱦᱟᱞᱟᱝ ᱠᱚᱦᱚᱸ ᱵᱟᱝᱠᱚ ᱪᱟᱞᱟᱜ ᱜᱮᱭᱟ ᱛᱚ,
ᱦᱮᱸ ᱻᱦᱮᱸ᱾
ᱚᱱᱟᱛᱮ ᱨᱮᱦᱚᱸ ᱠᱚ ᱵᱟᱠᱚ ᱧᱮᱞ ᱵᱟᱲᱟᱭᱮᱫ ᱠᱚᱣᱟ ᱵᱟᱠᱷᱟᱱ ᱞᱟᱦᱟ ᱛᱮᱫᱚ
ᱦᱳᱭ᱾
ᱡᱤᱞ ᱤᱧ ᱧᱟᱢᱮᱭᱟ ᱫᱚᱢᱮ ᱨᱟᱹᱥᱠᱟᱹ ᱡᱮ ᱦᱮᱸ ᱡᱤᱞ ᱤᱧ ᱧᱟᱢ ᱠᱮᱫᱮᱭᱟ, ᱠᱩᱞᱟᱹᱭ ᱠᱚ ᱨᱩᱰᱟᱹ ᱠᱚ
ᱦᱮᱸ
ᱟᱪᱪᱷᱟ ᱟᱪᱪᱷᱟ ᱚᱱᱛᱮ ᱵᱤᱨ ᱟᱯᱮᱭᱟᱜ ᱵᱤᱨ ᱨᱮ ᱚᱱᱛᱮ ᱢᱟᱨᱟᱜ ᱢᱮᱱᱟᱜ ᱠᱚᱣᱟ
ᱢᱟᱨᱟᱜ ᱫᱚ ᱱᱟᱦᱟᱜ ᱟᱹᱞᱤᱧ ᱫᱚ ᱵᱟᱝᱞᱤᱧ ᱧᱮᱞ ᱛᱤᱭᱟᱹᱜ ᱟᱠᱟᱫ ᱠᱚᱣᱟ ᱟᱫᱚ ᱵᱟᱵᱟ ᱟᱭᱳ ᱛᱟᱠᱚ ᱜᱮᱧ ᱟᱸᱡᱚᱢ ᱟᱠᱟᱫ ᱠᱚᱣᱟᱹᱧ ᱩᱱᱠᱩ ᱠᱚ ᱞᱟᱹᱭ ᱛᱟᱦᱮᱸᱫ ᱦᱮᱸ ᱢᱟᱨᱟᱜ ᱢᱮᱱᱟᱜ ᱠᱚᱣᱟ ᱢᱮᱨᱚᱢ ᱜᱩᱯᱤ ᱥᱮᱱ ᱠᱟᱛᱮᱫ ᱠᱚ ᱧᱮᱞ ᱵᱟᱲᱟ ᱦᱟᱠᱟᱜ ᱠᱚᱜ ᱜᱮᱭᱟ ᱦᱮᱸ ᱢᱮᱱᱠᱷᱟᱱ ᱟᱹᱞᱤᱧ ᱫᱚ ᱵᱟᱝᱞᱤᱧ ᱧᱮᱞ ᱛᱤᱭᱳᱜ ᱟᱠᱟᱜ ᱠᱚᱣᱟ ᱵᱤᱨ ᱥᱮᱫ ᱫᱟᱬᱟᱱ ᱥᱮ ᱢᱮᱨᱚᱢ ᱜᱩᱯᱤ ᱠᱚ ᱥᱮᱱ ᱵᱟᱲᱟ ᱦᱩᱭ ᱟᱠᱟᱱ ᱜᱮᱭᱟ ᱢᱮᱱᱠᱷᱟᱱ ᱢᱟᱨᱟᱜ ᱫᱚ ᱱᱟᱦᱟᱜ ᱟᱹᱣᱨᱤ ᱞᱤᱧ ᱧᱮᱞ ᱠᱚᱣᱟ ᱡᱟᱜᱮ ᱯᱷᱳᱱ ᱠᱚᱨᱮ ᱩᱱᱠᱩ ᱠᱚᱜᱮ ᱱᱟᱦᱟᱜ ᱧᱮᱞ ᱦᱩᱭ ᱠᱟᱱᱟ ᱟᱞᱮ ᱵᱤᱨ ᱨᱮᱦᱚᱸ ᱢᱮᱱᱟᱜ ᱠᱚᱣᱟ ᱟᱸᱡᱚᱢ ᱟᱠᱟᱫ-ᱟ ᱞᱤᱧ ᱢᱮᱱᱠᱷᱟᱱ ᱟᱹᱣᱨᱤ ᱞᱤᱧ ᱧᱮᱞ ᱠᱚᱣᱟ ᱱᱤᱛ ᱫᱷᱟᱹᱵᱤᱡ ᱛᱮ
ᱟᱪᱪᱷᱟ ᱟᱪᱪᱷᱟ
ᱟᱯᱮ ᱥᱮᱫ ᱢᱮᱱᱟᱜ ᱠᱚᱣᱟ ᱥᱮᱪᱮᱫ
ᱦᱮᱸ ᱮᱠᱫᱚᱢ ᱱᱚᱛᱮ ᱫᱚ ᱵᱤᱨ ᱨᱮᱫᱚ ᱵᱟᱝ ᱡᱟᱦᱟᱸ ᱠᱟᱹᱴᱤᱡ ᱠᱟᱹᱴᱤᱡ ᱰᱩᱝᱨᱤ ᱠᱚ ᱧᱮ ᱧᱮᱞ ᱠᱟᱜ ᱜᱮᱵᱮᱱ ᱥᱮ ᱰᱩᱝᱨᱤ ᱡᱟᱦᱟᱸᱴᱟᱜ ᱠᱚ ᱞᱟᱹᱭᱟ ᱠᱩᱴᱩᱨ ᱠᱩᱴᱩᱨ ᱜᱮᱭᱟ ᱛᱟᱦᱚᱞᱮ ᱚᱱᱟ ᱠᱚᱨᱮ ᱠᱚ ᱛᱟᱦᱮᱱ ᱜᱮᱭᱟ ᱢᱟᱨᱟᱜ ᱫᱚᱢᱮ ᱠᱚ ᱛᱟᱦᱮᱱᱟ ᱟᱫᱚ ᱢᱟᱨᱟᱜ ᱜᱚᱡ ᱫᱚᱠᱚ ᱢᱟᱱᱟ ᱠᱟᱫᱟ ᱡᱮ ᱱᱩᱠᱩ ᱫᱚ ᱟᱵᱚ ᱨᱮᱱ ᱜᱮ ᱠᱟᱱᱟ ᱠᱚ ᱱᱩᱠᱩ ᱵᱟᱝᱵᱚᱱ ᱜᱚᱡ ᱠᱚᱣᱟ ᱡᱩᱫᱤ ᱯᱮ ᱜᱚᱡ ᱠᱚᱣᱟ ᱛᱟᱦᱚᱞᱮ ᱡᱤᱦᱳᱞ ᱯᱮ ᱠᱷᱟᱸᱰᱟᱣᱟ᱾
ᱦᱮᱸ ᱱᱚᱝᱠᱟ ᱦᱚᱸ ᱟᱸᱡᱚᱢ ᱟᱠᱟᱱ ᱜᱮᱭᱟ ᱱᱚᱝᱠᱟ ᱦᱚᱸ ᱱᱤᱭᱚᱢ ᱠᱚ ᱱᱮᱛᱟᱨ ᱫᱚᱠᱚ ᱩᱰᱩᱠ ᱟᱠᱟᱫ ᱜᱮᱭᱟ ᱱᱟᱦᱟᱜ
ᱦᱩᱸ ᱛᱚ ᱦᱚᱸᱜ ᱱᱟ ᱚᱱᱟ ᱠᱷᱟᱹᱛᱤᱨ ᱜᱮ ᱟᱞᱮ ᱥᱮᱫ ᱫᱚ ᱢᱟᱨᱟᱜ ᱟᱨᱚ ᱠᱚ ᱡᱟᱥᱛᱤᱭ ᱠᱟᱱᱟ ᱟᱵᱤᱱ ᱡᱩᱫᱤ ᱢᱟᱱᱟᱜ ᱞᱟᱜ ᱞᱟᱜᱟᱣ ᱵᱤᱱᱟ ᱛᱟᱦᱚᱞᱮ ᱵᱤᱱ ᱞᱟᱹᱭ ᱫᱟᱲᱮᱭᱟᱜ-ᱟ ᱦᱟᱸᱜ
ᱞᱟᱜᱟᱣ ᱫᱚ ᱦᱟᱸᱜ ᱪᱮᱫ ᱞᱮᱠᱟ ᱟᱯᱮ ᱥᱮᱫ ᱜᱮ ᱥᱮᱱ ᱠᱟᱛᱮᱫ ᱱᱟᱦᱟᱜ ᱧᱮᱞ ᱟᱹᱜᱩ ᱠᱚ ᱦᱩᱭᱩᱜ-ᱟ ᱱᱤᱛᱚᱝ ᱫᱚ ᱥᱟᱵ ᱥᱮ ᱜᱚᱡ ᱥᱮ ᱚᱱᱠᱟ ᱫᱚ ᱢᱟᱱᱟ ᱜᱮᱭᱟ ᱛᱚ ᱟᱨ ᱟᱵᱚ ᱜᱮᱵᱚᱱ ᱜᱚᱡ ᱞᱮᱠᱚ ᱠᱷᱟᱱ ᱟᱵᱚ ᱠᱚᱨᱮᱱ ᱜᱮ‌ ᱟᱵᱚ ᱵᱤᱨ ᱠᱚᱨᱮᱜᱮ ᱡᱤᱵᱽ ᱡᱤᱭᱟᱹᱞᱤ ᱠᱚ ᱠᱚᱢᱚᱜ ᱟᱥᱮ ᱟᱫᱚ ᱚᱱᱟ ᱠᱷᱟᱹᱛᱤᱨ ᱜᱮ ᱱᱟᱦᱟᱜ ᱜᱚᱡ ᱫᱚᱠᱚ ᱢᱟᱱᱟ ᱟᱠᱟᱫᱟ ᱟᱫᱚᱜ ᱠᱟᱱᱟ ᱠᱚ ᱥᱮ ᱟᱭᱢᱟ ᱞᱮᱠᱟᱱ ᱡᱤᱵᱽ ᱡᱤᱭᱟᱹᱞᱤ ᱠᱚᱜᱮ